ᱜᱚᱢᱠᱮ
ᱜᱚᱝᱠᱮ ᱛᱚᱵᱮ ᱱᱟᱯᱟᱭ ᱵᱟᱲᱟ ᱜᱮᱛᱚ
ᱛᱚ ᱟᱯᱮ ᱠᱚ ᱛᱟᱞᱮ ᱜᱚᱢᱠᱮ ᱚᱠᱟ ᱞᱮᱠᱟ ᱢᱮᱱᱟᱜ ᱵᱮᱱᱟ
ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱜᱚᱝᱠᱮ ᱛᱚᱵᱮ ᱚᱲᱟᱜ ᱥᱮ
ᱵᱮᱥ ᱛᱚ ᱱᱟᱯᱟᱭ ᱜᱮ
ᱛᱚᱵᱮ ᱜᱚᱝᱠᱮ
ᱟᱨ ᱟᱨ ᱚᱠᱚᱭ ᱚᱞ ᱠᱟᱫᱟᱭ ᱦᱮᱸ ᱜᱚᱝᱠᱮ ᱞᱟᱹᱭ ᱵᱤᱱ᱾
ᱜᱚᱝᱠᱮ ᱱᱟᱯᱟᱭ ᱵᱟᱲᱟ ᱜᱮ ᱚᱲᱟᱜ ᱠᱚᱨᱮ ᱫᱚ
ᱦᱳᱭ ᱦᱳᱭ ᱮᱠᱫᱚᱢ ᱱᱟᱯᱟᱭ ᱛᱟᱦᱮᱸ ᱱᱟᱯᱟᱭ ᱛᱟᱦᱮᱸ ᱞᱮᱠᱷᱟᱱ ᱜᱮ ᱟᱹᱰᱤ ᱵᱮᱥ ᱮᱠᱫᱚᱢ ᱛᱟᱦᱚᱞᱮ ᱜᱚᱝᱠᱮ ᱛᱮᱦᱮᱧᱟᱜ ᱛᱟᱢ ᱫᱚ ᱚᱱᱮ ᱟᱵᱚᱨᱮᱱ ᱡᱟᱦᱟᱸᱭ ᱯᱟᱹᱦᱤᱞ ᱦᱟᱯᱲᱟᱢ ᱠᱚ ᱥᱮ ᱯᱟᱹᱦᱤᱞ ᱢᱟᱹᱱᱢᱤ ᱠᱚ ᱛᱟᱦᱮᱸ ᱠᱟᱱ ᱫᱚ ᱚᱠᱟ ᱞᱮᱠᱟ ᱠᱚ ᱡᱚᱢ ᱧᱩ ᱛᱟᱦᱮᱸᱫ ᱚᱱᱟ ᱱᱤᱭᱮ ᱜᱮᱞᱟᱝ ᱜᱟᱞᱚᱪ ᱞᱮᱠᱷᱟᱱ ᱟᱹᱰᱤ ᱜᱮ ᱵᱮᱥ ᱠᱚᱜᱼᱟ
ᱦᱳᱭ ᱜᱚᱝᱠᱮ᱾ ᱜᱚᱝᱠᱮ ᱯᱟᱹᱦᱤᱞ ᱫᱚ ᱟᱵᱚᱨᱮᱱ ᱢᱟᱨ
ᱦᱮᱸ ᱞᱟᱹᱭᱵᱤᱱ ᱜᱚᱝᱮ
ᱜᱚᱝᱠᱮ ᱟᱵᱚᱨᱮᱱ ᱯᱟᱹᱦᱤᱞ ᱢᱟᱨᱮ ᱦᱟᱯᱲᱟᱢ ᱠᱚ ᱡᱟᱦᱟᱸᱭ ᱫᱚ ᱯᱟᱹᱦᱤᱞ ᱫᱚ ᱚᱱᱠᱟᱱ ᱪᱟᱥ ᱵᱟᱟᱥ ᱨᱮᱱᱟᱜ ᱥᱩᱵᱤᱫᱷᱟ ᱦᱚᱸ ᱵᱟᱝ ᱛᱟᱦᱮᱸ ᱠᱟᱱᱟ ᱵᱟᱹᱫᱽ ᱵᱟᱹᱫᱽ ᱠᱷᱮᱛ ᱦᱚᱸ ᱛᱟᱦᱮᱸ ᱠᱟᱱ ᱨᱮᱦᱚᱸ ᱚᱱᱟ ᱵᱩᱨᱫᱷᱤ ᱟᱹᱠᱤᱞ ᱜᱮᱭᱟᱱ ᱠᱚ ᱠᱚᱢ ᱜᱮ ᱛᱟᱦᱮᱸ ᱠᱟᱱᱟ᱾ ᱡᱟᱦᱟᱸᱛᱮ ᱟᱵᱚ ᱢᱟᱹᱱᱢᱤ ᱫᱚ ᱥᱟᱱᱟᱢ ᱞᱮᱠᱟᱱ ᱡᱚᱢᱟᱜ ᱫᱚ ᱵᱤᱨ ᱵᱩᱨᱩ ᱫᱟᱨᱮ ᱱᱟᱹᱲᱤ ᱚᱱᱟ ᱠᱚ ᱧᱟᱢᱮᱫ ᱛᱟᱦᱮᱸᱫ ᱟᱨ ᱜᱚᱝᱠᱮ ᱠᱟᱛᱷᱟ ᱫᱚ ᱦᱩᱭᱩᱜ ᱠᱟᱱᱟ ᱵᱤᱥᱮᱥ ᱠᱟᱛᱮᱫ ᱟᱵᱚ ᱱᱚᱣᱟ ᱥᱟᱱᱛᱟᱲ ᱥᱚᱢᱟᱡᱽ ᱨᱤᱱ ᱢᱟᱱᱢᱤ ᱠᱚᱫᱚ ᱯᱟᱹᱦᱤᱞ ᱫᱚ ᱵᱩᱨᱩ ᱥᱚᱸᱜᱷᱟ ᱠᱚᱨᱮ ᱜᱤᱨᱟᱹᱵᱟᱹᱥᱤ ᱠᱟᱛᱮᱫ ᱠᱚ ᱛᱟᱦᱮᱱ ᱛᱟᱦᱮᱸᱫ
ᱦᱳᱭ ᱜᱚᱝᱠᱮ
ᱜᱚᱝᱠᱮ
ᱦᱳᱭ
ᱜᱚᱝᱠᱮ ᱛᱚᱵᱮ ᱟᱹᱵᱤᱱ ᱠᱟᱹᱡ ᱞᱟᱹᱭᱟᱜ ᱵᱤᱱ ᱥᱮ
ᱦᱮᱸ ᱜᱚᱝᱠᱮ ᱟᱹᱞᱤᱧᱟᱜ ᱞᱟᱹᱭ ᱛᱮᱫᱚ ᱡᱟ ᱞᱤᱧ ᱵᱟᱰᱟᱭ ᱟᱠᱟᱫᱟ ᱥᱮ ᱡᱟ ᱦᱟᱲᱟᱢ ᱦᱟᱯᱲᱟᱢ ᱠᱚᱴᱷᱮᱱ ᱞᱤᱧ ᱟᱸᱡᱚᱢ ᱟᱠᱟᱫᱟ᱾ ᱯᱟᱹᱦᱤᱞ ᱢᱟᱹᱱᱢᱤ ᱫᱚ ᱟᱹᱰᱤᱜᱮ ᱵᱤᱨ ᱵᱩᱨᱩ ᱨᱮᱜᱮ ᱵᱚ ᱛᱟᱦᱮᱸ ᱠᱟᱱ ᱛᱟᱦᱮᱸᱜ-ᱟ ᱵᱟᱹᱲᱛᱤ ᱠᱟᱭᱛᱮ ᱵᱤᱨ ᱵᱩᱨᱩ ᱮᱠᱫᱚᱢ ᱚᱱᱟ ᱠᱚᱨᱮ ᱜᱮ ᱚᱲᱟᱜ ᱫᱩᱣᱟᱹᱨ ᱛᱟᱦᱮᱸ ᱠᱟᱱ ᱛᱟᱵᱚᱣᱟ ᱟᱨ ᱞᱟᱹᱭ ᱜᱟᱱᱚᱜ-ᱟ ᱯᱟᱹᱦᱤᱞ ᱢᱟᱹᱱᱢᱤ ᱫᱚ ᱵᱤᱥᱮᱥ ᱠᱟᱭᱛᱮ ᱞᱟᱹᱭ ᱜᱟᱱᱚᱜ-ᱟ ᱡᱟᱦᱟᱸ ᱫᱚ ᱚᱱᱮ ᱫᱟᱨᱮ ᱨᱮᱱᱟᱜ ᱡᱚ ᱵᱤᱞᱤ ᱠᱚ ᱠᱚ ᱮᱢᱟᱱ ᱠᱚ ᱡᱚᱢᱮᱫ ᱛᱟᱦᱮᱸᱜ-ᱟ ᱪᱮᱫᱟᱜ ᱞᱟᱹᱭ ᱜᱚᱢᱠᱮ ᱩᱱ ᱥᱚᱢᱚᱭ ᱫᱚ ᱡᱮ ᱦᱚᱸᱜ-ᱚᱭ ᱡᱮ ᱱᱤᱛᱚᱜ ᱟᱵᱚ ᱡᱮᱨᱚᱠᱚᱢ ᱵᱚᱱ ᱪᱟᱥ ᱮᱫᱟ ᱢᱮᱱᱠᱷᱟᱱ ᱱᱤᱛᱚᱜ ᱫᱚ ᱚᱱᱠᱟ ᱪᱟᱥ ᱵᱟᱝ ᱦᱩᱭᱩᱜ ᱛᱟᱸᱦᱮᱡ ᱞᱟᱦᱤ ᱯᱟᱹᱦᱤᱞ ᱫᱚ ᱢᱮᱱᱠᱷᱟᱱ ᱩᱱᱠᱩ ᱢᱟᱹᱱᱢᱤ ᱫᱚ ᱪᱮᱫ ᱠᱚ ᱡᱚᱢ ᱛᱟᱦᱮᱸᱫ ᱵᱤᱨ ᱨᱮᱱᱟᱜ ᱮᱠᱫᱚᱢ ᱡᱟᱜᱮ ᱯᱷᱚᱞ ᱯᱟᱠᱚᱲ ᱛᱮᱜᱮ ᱡᱚ ᱵᱤᱞᱤ ᱠᱷᱚᱱ ᱮᱦᱚᱵ ᱠᱟᱛᱮᱫ ᱡᱟᱦᱟᱸ ᱫᱚ ᱞᱟᱹᱭ ᱜᱟᱱᱚᱜ-ᱟ ᱟᱨᱠᱚ ᱩᱱᱫᱚ ᱥᱚᱢᱚᱭ ᱚᱱᱟ ᱡᱤᱱᱤᱥ ᱪᱟᱥ ᱦᱩᱭᱩᱜ ᱠᱟᱱ ᱛᱟᱦᱮᱸ ᱡᱟᱦᱟᱸ ᱫᱚ ᱡᱚᱱᱨᱟ ᱵᱟᱡᱽᱲᱟ ᱮᱢᱟᱱ ᱛᱮᱭᱟᱜ ᱡᱟᱦᱟᱸ ᱞᱟᱛᱮ ᱯᱚᱴᱚᱢ ᱠᱚ ᱡᱚᱢᱛᱮᱫ ᱠᱚ ᱛᱟᱦᱮᱸ ᱠᱟᱱ ᱛᱟᱦᱮᱸᱜ-ᱟ ᱩᱱ ᱢᱟᱹᱱᱢᱤ ᱫᱚ
ᱟᱪ, ᱟᱪᱪᱷᱟ ᱜᱚᱝᱠᱮ, ᱜᱚᱝᱠᱮ ᱟᱪᱪᱷᱟ ᱜᱚᱝᱠᱮ ᱛᱚᱵᱮ ᱢᱤᱫᱴᱟᱝ ᱠᱩᱠᱞᱤ ᱞᱤᱧ ᱫᱚᱦᱚᱭᱟ
ᱦᱮᱸ ᱜᱚᱝᱠᱮ ᱫᱚᱦᱚᱭ ᱵᱤᱱ
ᱠᱟᱛᱷᱟ ᱫᱚ ᱦᱩᱭᱩᱜ ᱠᱟᱱᱟ ᱯᱟᱹᱟᱦᱤᱞ ᱢᱟ ᱱᱚᱝᱠᱟ ᱡᱚᱢᱟᱜ ᱧᱩᱣᱟᱜ ᱢᱟ ᱵᱤᱨ ᱵᱩᱨᱩ ᱠᱷᱚᱱᱟᱜ ᱜᱮ ᱧᱟᱢᱚᱜ ᱠᱟᱱ ᱛᱟᱦᱮᱸᱫ? ᱛᱚᱵᱮ ᱯᱟᱹᱦᱤᱞ ᱫᱚ ᱟᱵᱚ ᱟᱵᱚ ᱡᱟᱦᱟᱸ ᱠᱚ ᱞᱟᱹᱭᱟ ᱟᱵᱚᱣᱟᱜ ᱵᱚᱸᱜᱟ ᱵᱩᱨᱩ ᱨᱮ ᱡᱟᱦᱟᱸ ᱦᱟᱺᱰᱤ ᱨᱮᱱᱟᱜ ᱦᱟᱺᱰᱤ ᱡᱟᱦᱟᱸᱴᱟᱜ ᱠᱚ ᱞᱟᱹᱭᱮᱫ ᱫᱚ ᱚᱱᱟ ᱛᱚᱵᱮ ᱯᱟᱹᱤᱞ ᱠᱷᱚᱱᱟᱜ ᱠᱚ ᱛᱮᱭᱟᱨ ᱟᱹᱜᱩ ᱟᱠᱟᱫᱟ ᱥᱮ ᱟᱵᱚ ᱱᱚᱣᱟ ᱥᱤᱠᱷᱱᱟᱹᱛ ᱯᱚᱨ ᱠᱷᱚᱱᱟᱜ ᱛᱮᱭᱟᱨ ᱟᱠᱟᱱᱟ᱾
ᱜᱚᱝᱠᱮ ᱱᱚᱣᱟ ᱫᱚ ᱞᱟᱹᱭ ᱜᱟᱱᱚᱜ-ᱟ ᱟᱹᱞᱤᱧᱟᱜ ᱡᱟᱦᱟᱸ ᱛᱤᱱᱟᱹᱜ ᱞᱤᱧ ᱵᱟᱰᱟᱭᱟ ᱚᱱᱟ ᱫᱚ ᱯᱨᱚᱛᱷᱚᱢ ᱫᱚ ᱩᱱᱟᱹᱜ ᱫᱚ ᱵᱟᱝ ᱛᱟᱦᱮᱸ ᱠᱟᱱᱟ ᱦᱟᱺᱰᱤ ᱡᱚᱠᱷᱚᱱ ᱫᱚ ᱡᱚᱠᱷᱚᱱ ᱠᱟᱹᱴᱤᱡ ᱢᱟᱹᱱᱢᱤ ᱠᱚ ᱚᱲᱟᱜ ᱫᱩᱣᱟᱹᱨ ᱠᱚ ᱵᱮᱱᱟᱣ ᱠᱮᱫᱟ ᱠᱟᱹᱴᱤᱡ ᱪᱟᱥᱵᱟᱥ ᱠᱚ ᱮᱦᱚᱵ ᱠᱮᱫ ᱠᱷᱟᱱ ᱚᱱᱮ ᱚᱱᱟ ᱯᱚᱨ ᱯᱚᱨ ᱜᱮ ᱱᱚᱜ-ᱚ ᱱᱚᱣᱟ ᱫᱚ ᱦᱟᱺᱰᱤ ᱡᱟᱦᱟᱸ ᱵᱚ ᱟᱵᱚᱵᱚ ᱪᱚᱰᱚᱨ ᱞᱟᱹᱜᱤᱫ ᱵᱚ ᱫᱚᱦᱚᱭ ᱜᱮᱨᱚ ᱚᱱᱟ ᱫᱚ ᱩᱱ ᱥᱚᱢᱚᱭ ᱠᱚ ᱵᱮᱱᱟᱣ ᱠᱮᱫᱟ ᱟᱹᱞᱤᱧᱟᱜ ᱡᱟᱦᱟᱸ ᱞᱤᱧ ᱟᱸᱡᱚᱢ ᱟᱠᱟᱫᱟ ᱢᱟᱱᱮ ᱯᱟᱹᱦᱤᱞ ᱛᱚ ᱩᱱᱟᱹᱜ ᱢᱟᱹᱱᱢᱤ ᱫᱚ ᱵᱟᱠᱚ ᱵᱟᱲᱟᱭ ᱦᱮᱸᱜ-ᱟ ᱡᱮ ᱩᱱᱫᱚ ᱵᱤᱨ ᱵᱩᱨᱩ ᱚᱸᱰᱮ ᱫᱷᱤᱨᱤ ᱜᱷᱚᱝᱜᱚᱨ ᱠᱷᱚᱡ ᱠᱚ ᱛᱟᱦᱮᱱ ᱠᱟᱱ ᱛᱟᱦᱮᱸ ᱢᱟᱹᱱᱢᱤ᱾ ᱢᱮᱱᱠᱷᱟᱱ ᱩᱱ ᱥᱚᱢᱚᱭ ᱫᱚ ᱚᱱᱠᱟ ᱪᱟᱥᱼᱵᱟᱥ ᱵᱟᱝ ᱛᱟᱦᱮᱱ ᱠᱟᱱᱛᱮ ᱩᱱᱟᱹᱜ ᱵᱟᱠᱚ ᱵᱟᱲᱟᱭ ᱛᱟᱦᱮᱸᱜ ᱡᱮ ᱱᱚᱣᱟ ᱫᱚ ᱚᱱᱠᱟ ᱫᱚᱦᱚ ᱦᱩᱭᱩᱜᱼᱟ ᱢᱮᱱᱛᱮ᱾ ᱢᱮᱱᱠᱷᱟᱱ ᱡᱚᱠᱷᱚᱱ ᱵᱟᱹᱭ ᱵᱟᱹᱭ ᱛᱮ ᱚᱲᱟᱜ ᱫᱩᱣᱟᱹᱨ ᱠᱚ ᱵᱮᱱᱟᱣ ᱠᱮᱫᱟ ᱢᱟᱹᱱᱢᱤ ᱡᱚᱠᱷᱚᱱ ᱯᱟᱹᱦᱤᱞ ᱢᱟᱹᱱᱢᱤ ᱠᱚ ᱡᱚᱠᱷᱚᱱ ᱪᱟᱥ ᱵᱟᱥ ᱠᱟᱹᱴᱤᱡ ᱡᱚᱱᱚᱲᱟ ᱵᱟᱡᱟᱨᱟ ᱠᱚ ᱠᱚ ᱪᱟᱥ ᱵᱟᱥ ᱮᱦᱚᱵ ᱠᱮᱫᱟ ᱡᱚᱠᱷᱚᱱ ᱩᱱ ᱥᱚᱢᱚᱭ ᱚᱱᱟ ᱯᱚᱨ ᱫᱚ ᱱᱚᱜ ᱱᱚᱣᱟ ᱡᱤᱱᱤᱥ ᱨᱮᱱᱟᱜ ᱫᱚ ᱠᱚ ᱫᱚᱦᱚ ᱞᱮᱫ ᱜᱮᱭᱟ ᱦᱟᱺᱰᱤ᱾
ᱟᱪᱪᱷᱟ᱾
ᱛᱟᱦᱚᱞᱮ ᱟᱨ ᱜᱚᱝᱠᱮ ᱟᱹᱵᱤᱱ ᱪᱮᱫ ᱠᱚᱵᱤᱱ ᱵᱟᱰᱟᱭᱟ? ᱟᱨ ᱪᱮᱫ ᱪᱮᱫ ᱠᱚᱠᱚ ᱡᱚᱢᱮᱫ ᱛᱟᱦᱮᱸᱜᱼᱟ? ᱯᱟᱹᱦᱤᱞ ᱢᱟᱹᱱᱢᱤ ᱠᱚ ᱱᱚᱣᱟ ᱡᱚ ᱵᱮᱞᱮ ᱵᱟᱫᱛᱮ ᱟᱨ
ᱜᱚᱝᱠᱮ ᱟᱹᱞᱤᱧᱟᱜ ᱵᱟᱲᱟᱭ ᱞᱮᱠᱟ ᱛᱮᱫᱚ ᱯᱟᱹᱦᱤᱞ ᱫᱚ ᱡᱚᱢᱟᱜ ᱧᱩᱣᱟᱜ ᱢᱟ ᱤᱭᱟᱹ ᱵᱤᱨ ᱵᱩᱨᱩ ᱨᱮᱱᱟᱜ ᱛᱟᱦᱮᱸ ᱠᱟᱱᱟ ᱢᱮᱱᱠᱷᱟᱱ ᱡᱩᱜᱽ ᱯᱟᱞᱴᱟᱣ ᱥᱟᱶ ᱥᱟᱶᱛᱮ ᱡᱚᱢᱟᱜ ᱧᱩᱣᱟᱜ ᱦᱚᱸ ᱵᱟᱹᱭ ᱵᱟᱹᱭ ᱛᱮ ᱟᱹᱨᱩ ᱦᱮᱡ ᱟᱠᱟᱱᱟ, ᱱᱟᱦᱟᱜ ᱡᱩᱜᱽ ᱨᱮᱱᱟᱜ ᱠᱟᱛᱷᱟ ᱞᱟᱹᱭ ᱞᱮᱠᱷᱟᱱ ᱫᱚ, ᱱᱮᱛᱟᱨ ᱫᱚ, ᱡᱚᱢᱟᱜ ᱧᱩᱣᱟᱜ ᱦᱤᱥᱟᱹᱵ ᱛᱮᱫᱚ, ᱠᱚᱲᱠᱩᱲᱤ ᱯᱮᱠᱮᱴ ᱪᱤᱯᱥ, ᱵᱤᱥᱠᱩᱴ, ᱱᱚᱝᱠᱟᱱᱟᱜ ᱥᱮᱴᱮᱨ ᱟᱠᱟᱱᱟ, ᱯᱟᱹᱦᱤᱞ ᱡᱩᱜᱽ ᱨᱮᱫᱚ ᱵᱤᱥᱤᱨ ᱵᱷᱟᱜᱽ ᱥᱚᱢᱚᱭ ᱜᱮ ᱨᱟᱯᱟᱜ ᱠᱟᱛᱮᱫ, ᱞᱟᱫ ᱠᱟᱛᱮᱫ, ᱵᱟᱯᱷᱟᱣ ᱠᱟᱛᱮᱫ‌ ᱱᱚᱝᱠ ᱚᱱᱠᱟ ᱠᱟᱛᱮ ᱠᱚ ᱡᱚᱢᱮᱫ ᱛᱟᱦᱮᱸᱜ, ᱢᱮᱱᱠᱷᱟᱱ ᱱᱟᱦᱟᱜ ᱫᱚ ᱚᱱᱟ ᱨᱮᱱᱟᱜ ᱩᱞᱴᱟᱹ ᱦᱩᱭ ᱟᱠᱟᱱᱟ᱾ ᱱᱟᱦᱟᱜ ᱫᱚ ᱥᱩᱱᱩᱢ ᱨᱮᱱᱟᱜ ᱵᱮᱵᱚᱦᱟᱨ ᱡᱟᱹᱥᱛᱤ ᱟᱠᱟᱱ ᱛᱟᱵᱚᱱᱟ᱾ ᱡᱟᱦᱟᱸᱛᱮ ᱟᱵᱚ ᱦᱚᱲᱢᱚ ᱟᱹᱰᱤ ᱜᱟᱱᱮ ᱠᱷᱚᱛᱤᱭ ᱟᱠᱟᱫ ᱛᱟᱵᱚᱱᱟ᱾ ᱯᱮᱠᱮᱴ ᱨᱮᱱᱟᱜ ᱵᱚᱱ ᱡᱚᱢ ᱮᱫᱟ᱾ ᱚᱱᱟ ᱛᱮᱦᱚᱸ ᱟᱵᱚᱣᱟᱜ ᱦᱚᱲᱢᱚᱭ ᱠᱷᱚᱛᱤᱭᱮᱫᱟ ᱨᱩᱣᱟᱹ ᱦᱟᱹᱥᱩ ᱵᱟᱲᱦᱟᱜ ᱠᱟᱱ ᱛᱟᱵᱚᱱᱟ᱾ ᱦᱚᱲᱢᱚ ᱨᱮ ᱟᱭᱢᱟ ᱞᱮᱠᱟᱱ ᱥᱚᱢᱚᱥᱥᱟ ᱫᱮᱠᱷᱟᱣ ᱠᱟᱱᱟ᱾
ᱥᱟᱹᱨᱤᱜᱮ ᱜᱚᱢᱠᱮ ᱮᱠᱫᱚᱢ, ᱟᱹᱰᱤ ᱡᱚᱛᱷᱟᱛ ᱜᱮᱵᱤᱱ ᱞᱟᱹᱭ ᱠᱮᱫᱟ ᱥᱟᱹᱨᱤᱜᱮ ᱜᱚᱢᱠᱮ ᱱᱮᱛᱟᱨ ᱧᱮᱞᱚᱜ ᱠᱟᱱᱟ ᱜᱮᱭᱟ᱾ ᱥᱩᱱᱩᱢ ᱡᱤᱱᱤᱥ ᱵᱚ ᱡᱚᱢ ᱮᱫᱟ ᱥᱟᱹᱨᱤᱜᱮ ᱱᱚᱣᱟ ᱛᱮᱫᱚ ᱮᱠᱫᱚᱢ ᱟᱵᱚᱣᱟᱜ ᱟᱹᱰᱤ ᱦᱚᱲᱢᱚ ᱨᱮ ᱟᱹᱰᱤ ᱟᱹᱰᱤ ᱟᱹᱰᱤ ᱞᱮᱠᱟᱱ ᱟᱡᱟᱨ ᱥᱤᱨᱡᱟᱹᱜ ᱠᱟᱱᱟ ᱜᱚᱢᱠᱮ, ᱮᱠᱫᱚᱢ ᱡᱟᱦᱟᱸ ᱫᱚ ᱞᱟᱹᱭ ᱜᱟᱱᱚᱜᱼᱟ ᱡᱟᱦᱟᱸ ᱫᱚ ᱢᱟᱱᱮ ᱦᱚᱨ ᱵᱤᱨ ᱠᱚᱨᱮ ᱦᱚᱨ ᱫᱷᱟᱨᱮ ᱠᱚᱨᱮ ᱡᱟᱦᱟᱸ ᱫᱚᱠᱟᱱ ᱠᱚ ᱠᱚ ᱵᱟᱹᱭᱥᱟᱹᱣᱫᱟ ᱚᱱᱟ ᱫᱚᱠᱟᱱ ᱠᱚᱨᱮᱫ ᱵᱤᱥᱮᱥ ᱠᱟᱭᱛᱮ ᱱᱚᱜᱼᱚᱭ ᱡᱮ ᱡᱚᱢᱼ ᱧᱩ ᱦᱳᱭᱳᱜ ᱠᱟᱱᱟ᱾ ᱢᱮᱱᱠᱷᱟᱱ ᱚᱱᱚ ᱚᱱᱟ ᱫᱚᱠᱟᱱ ᱠᱚᱨᱮᱫ ᱮᱢᱚᱱ ᱮᱢᱚᱱ ᱧᱮᱞᱚᱜ ᱠᱟᱱᱟ ᱡᱟᱦᱟᱸ ᱫᱚ ᱥᱩᱱᱩᱢ ᱡᱟᱛᱤᱭᱚ ᱵᱷᱟᱡᱟ ᱵᱷᱩᱡᱤ ᱡᱤᱱᱤᱥ ᱵᱚ ᱡᱚᱢ ᱫᱟ᱾ ᱢᱮᱱᱠᱷᱟᱱ ᱚᱱᱟ ᱥᱩᱱᱩᱢ ᱫᱚ ᱵᱟᱠᱚ ᱯᱟᱞᱴᱟᱣ ᱫᱟ, ᱩᱱᱠᱩ ᱫᱚ ᱫᱤᱱᱟᱹᱢ ᱜᱮ ᱢᱤᱫᱴᱟᱝ ᱥᱩᱱᱩᱢ ᱛᱮᱠᱚ ᱵᱷᱟᱡᱟᱭᱮᱫᱟ ᱢᱮᱱ ᱠᱷᱟᱱ ᱱᱚᱜᱼᱚ ᱱᱚᱣᱟ ᱡᱤᱱᱤᱥ ᱠᱚ ᱡᱚᱢ ᱠᱟᱛᱮ ᱧᱮᱞᱚᱜ ᱠᱟᱱᱟ ᱟᱵᱚ ᱦᱚᱲᱢᱚ ᱨᱮ ᱞᱟᱡ ᱦᱟᱹᱥᱩ ᱵᱚᱦᱚᱜ ᱦᱟᱹᱥᱩ ᱮᱢᱟᱱ ᱟᱹᱰᱤ ᱞᱮᱠᱟᱱ ᱨᱳᱠ ᱟᱡᱟᱨ ᱠᱚ ᱥᱤᱨᱡᱟᱹᱜ ᱠᱟᱱᱟ ᱢᱮᱱᱠᱷᱟᱱ ᱜᱚᱝᱠᱮ ᱞᱟᱹᱭ ᱜᱟᱱᱚᱜᱼᱟ ᱯᱟᱹᱦᱤᱞ ᱢᱟᱹᱱᱢᱤᱭᱟᱜ ᱫᱚ ᱱᱚᱜ ᱚᱝᱠᱟ ᱨᱩᱣᱟᱹ ᱦᱟᱹᱥᱩ ᱥᱮ ᱨᱳᱜᱽ ᱟᱡᱟᱨ ᱫᱚ ᱵᱟᱝ ᱛᱟᱦᱮᱸ ᱠᱟᱱ ᱛᱟᱠᱚᱣᱟ, ᱪᱮᱫᱟᱜ ᱜᱚᱝᱠᱮ ᱩᱱᱠᱩ ᱫᱚ ᱡᱚᱠᱷᱚᱱ ᱯᱟᱹᱦᱤᱞ ᱡᱟᱦᱟᱸ ᱡᱤᱱᱤᱥ ᱠᱚ ᱡᱚᱢ ᱛᱟᱦᱮᱸᱜᱼᱟ, ᱚᱱᱟ ᱫᱚ ᱟᱹᱰᱤ ᱴᱟᱴᱠᱟ ᱠᱚ ᱡᱚᱢ ᱛᱟᱦᱮᱸᱫᱼᱟ᱾ ᱩᱱᱠᱩ ᱫᱚ ᱵᱤᱨ ᱠᱷᱚᱱ ᱠᱷᱚᱱ ᱠᱚ ᱟᱹᱜᱩᱭᱛᱷᱤᱭᱮᱜ-ᱟ ᱚᱱᱟᱜᱮ ᱮᱠᱫᱚᱢ ᱟᱹᱰᱤ ᱵᱷᱟᱜᱮ ᱡᱤᱱᱤᱥ ᱠᱩ ᱡᱚᱢ ᱠᱤᱭᱟ ᱟᱨ ᱚᱱᱟ ᱫᱚ ᱞᱟᱫ ᱠᱟᱛᱮᱫ ᱨᱟᱯᱟᱜ ᱠᱟᱛᱮᱫ ᱮᱠᱫᱚᱢ ᱚᱱᱟ ᱡᱤᱱᱤᱥ ᱠᱚ ᱡᱚᱢ ᱠᱮᱫᱼᱟ ᱜᱚᱝᱠᱮ ᱚᱱᱟ ᱠᱷᱟᱹᱛᱤᱨ ᱩᱱᱠᱩ ᱢᱟᱹᱱᱢᱤᱭᱟᱜ ᱫᱚ ᱫᱟᱲᱮᱭᱟᱜ ᱦᱚᱸ ᱫᱚᱢᱮ ᱜᱮ ᱛᱟᱦᱮᱸ ᱠᱟᱱ ᱛᱟᱠᱚᱣᱟ, ᱟᱨ ᱞᱟᱹᱭ ᱜᱟᱱᱚᱜᱼᱟ ᱟᱨ ᱩᱱᱠᱩᱣᱟᱜ ᱫᱚ ᱮᱠᱫᱚᱢ ᱨᱳᱜᱽ ᱟᱡᱟᱨ ᱥᱮ ᱨᱩᱣᱟᱹ ᱦᱟᱹᱥᱩ ᱫᱚ ᱮᱠᱫᱚᱢ ᱜᱮ ᱵᱟᱝ ᱛᱟᱦᱮᱸ ᱠᱟᱱ ᱛᱟᱠᱚᱣᱟ ᱯᱟᱹᱦᱤᱞ ᱢᱟᱹᱱᱤᱭᱟᱜ ᱢᱮᱱ ᱠᱷᱟᱱ ᱟᱵᱚ ᱱᱮᱛᱟᱨ ᱱᱚᱣᱟ ᱱᱤᱛ ᱡᱮᱱᱟᱨᱮᱥᱮᱱ ᱡᱮ ᱡᱟᱦᱟᱸ ᱫᱚ ᱟᱵᱚ ᱞᱟᱹᱭ ᱜᱟᱱ ᱯᱟᱹᱦᱤᱞ ᱱᱟᱣᱟ ᱯᱤᱲᱦᱤ ᱠᱚ ᱡᱟᱦᱟᱸᱭ ᱠᱚᱵᱚ ᱦᱳᱭ ᱟᱠᱟᱱᱟ ᱥᱮ ᱟᱵᱚ ᱱᱤᱛᱚᱜ ᱢᱮᱱᱟᱜ ᱵᱚᱱᱟ᱾ ᱩᱱᱠᱩᱣᱟᱜ ᱫᱚ ᱮᱠᱫᱚᱢ ᱟᱹᱰᱤ ᱵᱟᱹᱲᱛᱤ ᱛᱮᱫ ᱜᱮ ᱱᱚᱜᱼᱚ ᱱᱚᱜᱼᱚᱭ ᱠᱚ ᱡᱤᱱᱤᱥ ᱡᱚᱢ ᱠᱟᱛᱮᱜ ᱟᱹᱰᱤ ᱜᱮ ᱨᱳᱜᱽ ᱟᱡᱟᱨ ᱵᱟᱹᱲᱛᱤ ᱧᱮᱞ ᱧᱟᱢᱚᱜ ᱠᱟᱱᱟ᱾ ᱦᱮᱸ ᱥᱮ ᱵᱟᱝ ᱜᱚᱢᱠᱮ?
ᱜᱚᱢᱠᱮ ᱠᱟᱛᱷᱟ ᱫᱚ ᱮᱠᱫᱚᱢ ᱡᱚᱛᱷᱟᱛ ᱜᱮᱵᱤᱱ ᱞᱟᱹᱭ ᱠᱟᱫᱟ, ᱢᱮᱱᱠᱷᱟᱱ ᱯᱟᱹᱦᱤᱞᱟᱜ ᱥᱟᱞᱟᱜ ᱱᱮᱛᱟᱨᱟᱜ ᱱᱟᱦᱟᱜ ᱡᱩᱜᱽ ᱨᱮᱱᱟᱜ ᱛᱩᱞᱚᱱᱟ ᱞᱮᱠᱷᱟᱱ ᱫᱚ ᱱᱮᱛᱟᱨ ᱟᱵᱚ ᱫᱚ ᱥᱤᱠᱷᱱᱟᱹᱛ ᱵᱚᱱ ᱵᱟᱹᱲᱛᱤ ᱤᱫᱤ ᱠᱟᱜ-ᱟ ᱡᱟᱦᱟᱸ ᱠᱷᱟᱹᱛᱤᱨ ᱟᱵᱚ ᱠᱚᱢ ᱥᱚᱢᱚᱭ ᱨᱮ ᱵᱟᱹᱲᱛᱤ ᱵᱟᱹᱲᱛᱤ ᱡᱤᱱᱤᱥ ᱵᱚᱱ ᱛᱮᱭᱟᱨ ᱮᱫᱟ ᱵᱟᱹᱲᱛᱤ ᱵᱟᱹᱲᱛᱤ ᱡᱤᱱᱤᱥ ᱵᱚᱱ ᱛᱮᱭᱟᱨ ᱮᱟ ᱠᱚᱢ ᱥᱚᱢᱚᱭ ᱨᱮ ᱰᱷᱮᱨ ᱧᱚᱜ ᱧᱟᱢ ᱥᱟᱱᱟᱭᱮᱫ ᱵᱚᱱᱟ
ᱜᱚᱝᱠᱮ
ᱮᱠᱫᱚᱢ ᱱᱚᱜ-ᱚ ᱱᱚᱜ-ᱚ ᱱᱚᱣᱟ ᱡᱤᱱᱤᱥ ᱠᱚ ᱠᱷᱟᱹᱛᱤᱨ ᱛᱮ ᱜᱮᱛᱚ ᱟᱵᱚᱣᱟᱜ ᱫᱚ ᱤᱧᱟᱜ ᱵᱟᱲᱛᱤ ᱠᱷᱟᱭ ᱛᱮ ᱧᱩ ᱦᱟᱥᱩ ᱥᱮ ᱫᱚ ᱥᱤᱨᱡᱟᱹᱣ ᱟᱵᱚᱱ ᱠᱟᱱᱟ ᱟᱵᱚᱣᱟᱜ ᱦᱚᱲᱢᱚ ᱨᱮ ᱞᱟᱹᱭ ᱵᱤᱱ ᱜᱚᱝᱠᱮ᱾
ᱞᱟᱹᱭ ᱟᱫᱟᱞᱤᱧ ᱟᱵᱤᱱ ᱡᱟᱦᱟᱸ ᱚᱱᱟ ᱥᱩᱱᱩᱢ ᱨᱮᱱᱟᱜ ᱠᱟᱛᱷᱟ ᱵᱤᱱ ᱞᱟᱹᱭ ᱠᱮᱟ ᱢᱤᱫᱴᱟᱝ ᱥᱩᱱᱩᱢ ᱛᱮᱜᱮ ᱫᱤᱱᱟᱹᱢ ᱠᱚ ᱪᱷᱟᱠᱟᱣ ᱮᱫᱟ
ᱚᱱᱟ ᱫᱚ ᱢᱤᱫ ᱫᱤᱠ ᱛᱮ ᱧᱮᱞ ᱞᱮᱠᱷᱟᱱ ᱫᱚ ᱚᱱᱟ ᱫᱚ ᱟᱹᱰᱤ ᱟᱹᱰᱤ ᱢᱟᱨᱟᱝ ᱠᱷᱟᱨᱟᱯ ᱫᱤᱠ ᱠᱟᱱᱟ ᱦᱚᱲᱢᱚ ᱨᱮᱱᱟᱜ ᱢᱟᱭ ᱠᱷᱚᱛᱤᱭᱮᱫ ᱜᱮᱭᱟ ᱥᱟᱶᱛᱮ ᱡᱟᱦᱟᱸ ᱥᱩᱱᱩᱢ ᱥᱟᱨᱮᱡᱚᱜ ᱠᱟᱱ ᱫᱚ ᱚᱱᱟ ᱫᱚ ᱚᱲᱟᱜ ᱠᱚᱨᱮ ᱠᱚ ᱩᱛᱩ ᱫᱟᱠᱟ ᱠᱚ ᱪᱚᱸᱫᱟᱭᱮᱫᱟ
ᱦᱳᱭ ᱜᱚᱢᱠᱮ ᱦᱩ
ᱜᱚᱝᱠᱮ ᱵᱮᱱ ᱟᱸᱡᱚᱢᱮᱫᱟ ᱚᱱᱟᱨᱮ ᱡᱟᱦᱟᱸ ᱚᱱᱟ ᱜᱩᱸᱰᱟᱹ ᱜᱩᱸᱰᱟᱹ ᱠᱚ ᱥᱟᱨᱮᱡ ᱫᱚᱦᱚᱜ ᱠᱟᱱᱟ ᱥᱩᱱᱩᱢ ᱯᱩᱭᱞᱩ ᱱᱟᱣᱟ ᱠᱤᱨᱤᱧ ᱛᱚᱨᱟ ᱥᱩᱱᱩᱢ ᱚᱠᱟ ᱞᱮᱠᱟ ᱧᱮᱞᱚᱜ-ᱟ ᱛᱟᱨᱯᱚᱨ ᱚᱱᱟ ᱥᱩᱱᱩᱢ ᱫᱤᱱᱟᱹᱢ ᱪᱷᱟᱸᱠᱟᱣ ᱞᱮᱠᱷᱟᱱ ᱚᱱᱟ ᱥᱩᱱᱩᱢ ᱫᱚ ᱦᱮᱸᱫᱮ ᱪᱟᱵᱟᱜ-ᱟ ᱞᱟᱹᱭ ᱜᱟᱱᱚᱜ-ᱟ ᱦᱟᱱᱟ ᱢᱳᱵᱮᱞ ᱞᱮᱠᱟ ᱧᱮᱞᱚᱜ-ᱟ ᱜᱚᱢᱠᱮ
ᱦᱳᱭ ᱜᱚᱝᱠᱮ ᱮᱠᱚᱢ ᱥᱟᱹᱲᱤ ᱜᱮ ᱦᱳᱭ ᱦᱳᱭ ᱜᱚᱝᱠᱮ ᱟᱡᱚᱢᱚᱜ
ᱜᱚᱝᱠᱮ ᱛᱚᱵᱮ ᱠᱟᱛᱷᱟ ᱫᱚ ᱦᱩᱭᱩᱜ ᱠᱟᱱᱟ
ᱡᱚᱢᱟᱜ ᱧᱩᱣᱟᱜ ᱨᱮᱢᱟ ᱯᱟᱞᱴᱟᱣ ᱟᱠᱟᱱ ᱜᱮᱭᱟ ᱚᱱᱟ ᱥᱟᱶᱛᱮ ᱟᱵᱚ ᱦᱚᱨᱚᱜ ᱵᱟᱸᱫᱮ ᱪᱮᱛᱟᱱ ᱨᱮ ᱚᱠᱟ ᱞᱮᱠᱟ ᱯᱨᱚᱵᱷᱟᱵᱽ ᱯᱚᱲᱟᱣ ᱟᱠᱟᱱᱟ
ᱮᱠᱫᱚᱢ ᱥᱟᱹᱨᱤ ᱜᱮ ᱜᱚᱝᱠᱮ ᱱᱚᱜ ᱚᱭ ᱟᱹᱰᱤ ᱡᱚᱴᱷᱟᱛ ᱠᱟᱛᱷᱟ ᱵᱤᱱ ᱠᱩᱞᱤ ᱟᱠᱟᱫ ᱞᱤᱧᱟᱹ ᱥᱟᱹᱨᱤ ᱜᱮ ᱜᱚᱢᱠᱮ ᱱᱮᱛᱟᱨ ᱧᱮᱞᱚᱜ ᱠᱟᱱᱟ ᱡᱚᱢᱟᱜ ᱧᱩᱣᱟᱜ ᱢᱟ ᱯᱟᱞᱴᱟᱣ ᱠᱟᱱ ᱜᱮᱭᱟ ᱥᱟᱶ ᱥᱟᱶᱛᱮ ᱥᱟᱹᱨᱜᱮ ᱮᱠᱫᱚᱢ ᱟᱹᱰᱤ ᱱᱚᱣᱟ ᱫᱚ ᱟᱹᱰᱤ ᱡᱚᱛᱷᱟᱛ ᱠᱟᱛᱷᱟ ᱜᱮ ᱜᱚᱢᱠᱮ ᱮᱠᱫᱚᱢ ᱦᱚᱨᱚᱜ ᱧᱩᱣᱟᱜ ᱦᱚᱨᱚᱜ ᱦᱟᱜ ᱪᱮᱫᱟᱜ ᱫᱚᱢᱮ ᱜᱮ ᱯᱟᱞᱴᱟᱣ ᱠᱟᱱᱟ ᱚᱱᱟ ᱜᱚᱝᱠᱮ ᱞᱟᱹᱭ ᱜᱟᱱᱚ-ᱟ ᱥᱟᱹᱨᱤ ᱜᱮ ᱜᱚᱢᱠᱮ ᱱᱮᱛᱟᱨ ᱧᱮᱞᱚᱜ ᱠᱟᱱᱟ ᱡᱟᱦᱟᱸᱭ ᱟᱵᱚ ᱦᱚᱲ ᱦᱚᱯᱚᱱ ᱠᱚ ᱡᱟᱦᱟᱸᱭ ᱫᱚ ᱥᱚᱦᱚᱨ ᱵᱟᱡᱟᱨ ᱠᱚᱨᱮ ᱠᱚ ᱛᱟᱦᱮᱱ ᱠᱟᱱᱟ ᱢᱮᱱᱠᱷᱟᱱ ᱩᱱᱠᱩ ᱫᱚ ᱱᱚᱜ-ᱚᱭ ᱡᱮ ᱟᱵᱚᱣᱟᱜ ᱡᱟᱦᱟᱸ ᱫᱚ ᱫᱷᱩᱛᱤ ᱮᱠᱫᱚᱢ ᱥᱮ ᱵᱷᱟᱹᱜᱩᱣᱟ ᱵᱟᱠᱚ ᱞᱟᱹᱭᱟ ᱡᱟᱦᱟᱸ ᱫᱚᱵᱚ ᱦᱚᱜ-ᱚᱭ ᱱᱚᱣᱟ ᱥᱟᱹᱲᱤ ᱯᱟᱹᱧᱪᱤ ᱥᱟᱹᱲᱤ ᱠᱚ ᱦᱚᱲᱚᱜ ᱜᱚᱢᱠᱮ ᱮᱠᱫᱚᱢ ᱫᱚᱢᱮ ᱠᱚ ᱞᱟᱡᱟᱜ ᱠᱟᱱᱟ ᱩᱱᱠᱩ ᱠᱚ ᱮᱭ ᱠᱟᱨᱚᱱ ᱛᱮᱠᱚ ᱞᱟᱡᱟᱜ ᱠᱟᱱᱟ ᱜᱚᱝᱠᱮ ᱩᱱᱠᱩ ᱠᱚ ᱞᱟᱡᱟᱜ ᱠᱟᱱᱟ ᱦᱚᱲ ᱥᱟᱢᱟᱝ ᱨᱮ ᱫᱚ ᱢᱟᱹᱱᱢᱤ ᱠᱚ ᱩᱱᱠᱩ ᱥᱟᱢᱟᱝ ᱨᱮ ᱱᱚᱝᱠᱟ ᱪᱟᱞᱟᱜᱼᱟ ᱱᱚᱣᱟ ᱱᱚᱣᱟ ᱯᱨᱳᱜᱨᱟᱢ ᱨᱮ ᱮᱠᱫᱚᱢ ᱜᱚᱝᱠᱮ ᱱᱚᱜ-ᱚ ᱱᱚᱣᱟᱴᱟᱜ ᱦᱚᱨᱚᱜ ᱠᱚ ᱞᱟᱡᱟᱜ ᱠᱟᱱᱟ ᱟᱵᱚ ᱥᱟᱱᱛᱟᱲ ᱦᱚᱲ ᱦᱚᱯᱚᱱᱟᱜ ᱡᱮ ᱟᱵᱚᱣᱟᱜ ᱥᱮᱨᱣᱟᱟᱨ ᱨᱮ ᱡᱟᱦᱟᱸ ᱛᱤᱱᱟᱹᱜ ᱦᱚᱨᱚᱜ ᱵᱟᱸᱫᱮ ᱢᱮᱱᱟᱜ-ᱟ ᱚᱱᱟ ᱱᱤᱥ ᱠᱚ ᱵᱟᱹᱜᱤᱭᱟᱜ ᱠᱟᱱᱛᱮ ᱱᱮᱛᱟᱨ ᱫᱚᱠᱚ ᱥᱩᱴᱚᱜ ᱠᱟᱱᱟ ᱵᱩᱴᱚᱹᱜ ᱠᱟᱱᱟ ᱜᱚᱝᱠᱮ ᱮᱠᱫᱚᱢ ᱞᱟᱹᱭ ᱜᱟᱱᱚᱜ-ᱟ
ᱥᱮ ᱜᱚᱢᱠᱮ ᱪᱚᱫᱷᱟᱛ ᱜᱮᱵᱤᱱ ᱞᱟᱹᱭ ᱟᱠᱟᱫᱟ ᱜᱚᱢᱠᱮᱭᱟᱜ ᱠᱟᱛᱷᱟ ᱫᱚ ᱦᱩᱭᱩᱜ ᱠᱟᱱᱟ ᱟᱵᱚ ᱥᱚᱢᱟᱡᱽ ᱨᱮ ᱯᱟᱹᱦᱤᱞ ᱫᱚ ᱟᱛᱳ ᱴᱚᱞᱟ ᱠᱚᱨᱮ ᱢᱟᱹᱱᱢᱤ ᱠᱚ ᱛᱟᱦᱮᱱ ᱛᱟᱦᱮᱸᱫ ᱡᱟᱦᱟᱸ ᱠᱷᱟᱹᱛᱤᱨ ᱟᱛᱳ ᱴᱚᱞᱟ ᱨᱮᱱᱟᱜ ᱦᱚᱨᱚᱜ ᱥᱟᱯᱟᱵ ᱫᱚ ᱫᱷᱩᱛᱤ ᱵᱷᱟᱜᱽᱣᱟ ᱜᱮᱧᱡᱤ ᱱᱚᱣᱟ ᱠᱚᱜᱮ ᱛᱟᱦᱮᱸ ᱠᱟᱱᱟ ᱢᱮᱱᱠᱷᱟᱱ ᱱᱟᱦᱟᱜ ᱢᱟᱹᱱᱢᱤ ᱥᱤᱠᱷᱱᱟᱹᱛ ᱰᱟᱦᱟᱨ ᱛᱮᱠᱚ ᱛᱟᱲᱟᱢ ᱟᱠᱟᱫ ᱠᱷᱟᱹᱛᱤᱨ ᱥᱚᱦᱚᱨ ᱵᱟᱡᱟᱨ ᱨᱮ ᱠᱚ ᱩᱪᱟᱹᱲ ᱮᱱᱟ ᱚᱸᱰᱮᱱᱟᱜ ᱟᱫᱚᱵ ᱠᱟᱭᱫᱟ ᱟᱠᱚᱣᱟᱜ ᱯᱚᱨᱤᱵᱟᱨ ᱨᱮ ᱥᱮ ᱟᱠᱚᱣᱟᱜ ᱠᱮᱨᱮᱠᱴᱟᱨ ᱨᱮ ᱞᱟᱜᱟᱣᱮᱱᱟ᱾ ᱩᱱᱠᱩ ᱦᱚᱸᱠᱚ ᱢᱚᱱᱮ ᱭᱟᱱᱟ ᱟᱨ ᱫᱚᱥ ᱡᱚᱱ ᱠᱚ ᱥᱟᱡ ᱟᱨ ᱫᱚᱥ ᱡᱚᱱ ᱫᱤᱠᱩ ᱜᱤᱫᱽᱨᱟᱹ ᱛᱟᱞᱟᱨᱮ ᱡᱚᱠᱷᱚᱱ ᱢᱤᱫ ᱢᱤᱫᱴᱟᱝ ᱥᱟᱱᱛᱟᱲ ᱜᱤᱫᱽᱨᱟᱹᱭ ᱛᱟᱦᱮᱱᱟ ᱩᱱᱤ ᱦᱚᱸ ᱟᱫᱚ ᱫᱤᱠᱩ ᱜᱤᱫᱽᱨᱟᱹ ᱞᱮᱠᱟ ᱜᱮ ᱵᱟᱹᱭ ᱵᱟᱹᱭᱛᱮ ᱟᱡᱟᱜ ᱟᱫᱚᱵ ᱠᱟᱭᱫᱟ ᱫᱚᱭ ᱤᱫᱤ ᱛᱟᱭᱟ
ᱦᱳᱭ ᱜᱚᱝᱠᱮ ᱮᱠᱫᱚᱢ
ᱫᱩᱧ ᱢᱚᱱᱮᱭᱮᱫᱟ ᱱᱚᱣᱟ ᱫᱚ ᱢᱤᱫ ᱫᱤᱠ ᱛᱮ ᱱᱟᱯᱟᱭ ᱦᱚᱸ ᱫᱤᱠ ᱠᱟᱱᱟ ᱡᱮ ᱢᱤᱫᱴᱟᱝ ᱥᱟᱱᱛᱟᱲ ᱥᱚᱢᱟᱡᱽ ᱨᱤᱱᱤᱡ ᱜᱤᱫᱽᱨᱟᱹ
ᱟᱡᱟᱜ ᱟᱫᱚᱵ ᱠᱟᱭᱫᱟ ᱢᱤᱫᱴᱟᱝ ᱫᱤᱠᱩ ᱜᱤᱫᱽᱨᱟᱹ ᱥᱚᱢᱟᱱᱮ ᱤᱫᱤ ᱛᱟᱭᱟ ᱚᱱᱟ ᱦᱚᱸ ᱢᱤᱫᱴᱟᱝ ᱱᱟᱯᱟᱭ ᱫᱤᱠ ᱠᱟᱱ ᱜᱮᱭᱟ ᱢᱮᱱᱠᱷᱟᱱ ᱢᱤᱫ ᱫᱤᱠ ᱛᱮ ᱟᱡᱟᱜ ᱚᱱᱟ ᱥᱚᱝᱥᱠᱨᱤᱛᱤ ᱥᱮ ᱥᱚᱢᱟᱡᱽ ᱨᱮᱱᱟᱜ ᱟᱹᱨᱤᱪᱟᱹᱞᱤ ᱚᱱᱟ ᱦᱤᱲᱤᱧ ᱜᱤᱰᱤ ᱫᱚ ᱮᱠᱫᱚᱢ ᱡᱚᱛᱷᱟᱛ ᱵᱟᱝ ᱠᱟᱱᱟ᱾ ᱜᱚᱝᱠᱮ ᱜᱚᱢᱠᱮ ᱟᱸᱡᱚᱢ ᱫᱟᱵᱤᱱ
ᱦᱮᱸ ᱟᱸᱡᱚᱢᱚᱜ ᱠᱟᱱᱟ ᱜᱚᱝᱠᱮ